ᱦᱮᱸ ᱜᱮ ᱨᱚᱲ ᱵᱚᱭᱦᱟ ᱾
ᱦᱮᱸ ᱟᱹᱰᱤ ᱱᱟᱯᱟᱭᱟ᱾
ᱟᱪᱪᱷᱟ ᱟᱪᱪᱷᱟ ᱟᱪᱪᱷᱟ ᱾ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱦᱚᱸ ᱵᱟᱝ ᱱᱚᱜᱼᱚᱭ ᱫᱩᱲᱩᱵ ᱵᱟᱲᱟ, ᱜᱤᱛᱤᱡ ᱵᱟᱲᱟ, ᱛᱟᱵᱮᱨ ᱵᱟᱲᱟ ᱠᱚ ᱦᱩᱭᱩᱜ ᱠᱟᱱᱟ᱾ ᱟᱹᱰᱤ ᱤᱭᱟᱹ ᱜᱮ ᱵᱩᱡᱷᱟᱹᱜ ᱠᱟᱱᱟ ᱛᱚ ᱠᱟᱹᱴᱤᱡ᱾ ᱞᱟᱸᱜᱟ ᱢᱟᱸᱜᱟ ᱠᱚ ᱵᱩᱡᱷᱟᱹᱜ ᱠᱟᱱᱟ ᱠᱟᱹᱴᱤᱡ᱾ ᱦᱚᱲᱢᱚ ᱠᱚ ᱠᱟᱹᱢᱤ ᱤᱭᱟᱹ ᱨᱮ ᱟᱨ ᱚᱱᱟ ᱠᱷᱟᱹᱛᱤᱨ ᱠᱟᱹᱴᱤᱡ ᱫᱩᱲᱩᱵ ᱵᱟᱲᱟ ᱯᱟᱨᱠᱚᱢ ᱠᱚᱨᱮ ᱾ᱠᱟᱹᱴᱤᱡ ᱜᱤᱛᱤᱡ ᱵᱟᱲᱟ ᱦᱩᱭᱩᱜ ᱠᱟᱱ ᱦᱮᱸ, ᱟᱨ ᱟᱹᱵᱤᱱ ᱫᱚ ᱛᱟᱦᱞᱮ? ᱪᱮᱫ ᱠᱚᱵᱤᱱ ᱪᱤᱠᱟᱹ ᱵᱟᱲᱟᱭᱮᱫᱟ? ᱡᱚᱢ ᱠᱚ ᱱᱟᱥᱛᱟ ᱠᱚ ᱵᱟᱠᱷᱟᱡ ᱫᱟᱠᱟ ᱠᱚᱫᱚ ᱪᱮᱫ ᱠᱚᱵᱤᱱ ᱡᱚᱢ ᱠᱮᱜᱼᱟ?
ᱟᱻ ᱡᱚᱢ ᱵᱟᱲᱟ ᱦᱩᱭᱮᱱ ᱜᱮᱭᱟ ᱫᱟᱠᱟ ᱜᱮ ᱡᱚᱢ ᱵᱟᱲᱟ ᱦᱩᱭᱱᱟ ᱟᱫᱚ ᱡᱚᱢ ᱵᱟᱲᱟ ᱠᱟᱛᱮᱫ ᱟᱫᱚ ᱫᱩᱲᱩᱵ ᱵᱟᱲᱟ ᱦᱩᱭ ᱠᱟᱱᱟ ᱯᱤᱸᱰᱟᱹ ᱥᱮᱫ ᱨᱮ ᱠᱩᱞᱦᱤ ᱠᱩᱞᱦᱤ ᱯᱤᱸᱰᱟᱹ ᱥᱮᱫ ᱨᱮ ᱫᱩᱲᱩᱵ ᱦᱩᱭ ᱠᱟᱱᱟ ᱾ ᱟᱫᱚ ᱪᱮᱫ ᱞᱮᱠᱟ ᱫᱟᱜ ᱡᱟᱹᱲᱤ ᱠᱩ ᱪᱮᱫ ᱞᱮᱠᱟ ᱟᱯᱮ ᱥᱮᱱ?
ᱫᱟᱜ ᱡᱟᱹᱲᱤ ᱠᱚ ᱛᱮᱦᱮᱱ ᱫᱚ ᱵᱟᱭ ᱫᱟᱜ ᱡᱟᱹᱲᱤᱭᱮᱫᱟᱭ ᱥᱤᱛᱩᱝ ᱮᱫᱟᱭ ᱟᱨᱠᱤ ᱾ ᱥᱮᱛᱟᱜ ᱥᱮᱛᱟᱜ ᱠᱟᱹᱴᱤᱡ ᱫᱟᱜ ᱡᱟᱹᱲᱤ ᱞᱮᱫᱟᱭ ᱟᱫᱚ
ᱫᱟᱜ ᱡᱟᱹᱲᱤ ᱦᱚᱸ ᱫᱚᱨᱠᱟᱨ ᱜᱮᱭᱟ ᱥᱮ ᱮᱸ ᱠᱟᱹᱡ ᱪᱩᱞᱩᱝ ᱢᱤᱫ ᱫᱤᱱ ᱨᱮ ᱠᱚᱢ ᱥᱮ ᱠᱚᱢ ᱮᱸ ᱚᱱᱠᱟ ᱪᱷᱚ-ᱥᱟᱛ ᱜᱷᱚᱱᱴᱟ ᱜᱟᱱ ᱫᱚ
ᱦᱳᱭ ᱦᱳᱭ ᱦᱳᱭ ᱾
ᱟᱫᱚ ᱫᱟᱜ ᱫᱚ ᱫᱟᱜ ᱡᱟᱹᱲᱤ ᱠᱮᱫᱟᱭ ᱟᱰᱤ ᱱᱟᱯᱟᱭ ᱜᱮ ᱵᱩᱡᱷᱟᱹᱣ ᱱᱟ ᱫᱟᱜ ᱡᱟᱹᱲᱤ ᱛᱮ ᱨᱮᱭᱟᱲ ᱦᱚᱸ ᱾ ᱨᱮᱭᱟᱲ ᱵᱩᱡᱷᱟᱹᱜ ᱠᱟᱱᱟ ᱠᱟᱹᱴᱤᱡ ᱟᱨ ᱜᱚᱨᱚᱢ ᱜᱚᱨᱚᱢ ᱫᱤᱱ ᱠᱷᱚᱱᱟᱜ ᱫᱚ ᱠᱟᱹᱴᱤᱡ ᱵᱮᱥ ᱜᱮ ᱵᱩᱡᱷᱟᱹᱜ ᱠᱟᱱᱟ ᱦᱮᱸᱥᱮ ᱵᱟᱠᱷᱟᱱ ᱫᱚ ᱜᱚᱨᱚᱢ ᱫᱤᱱ ᱨᱮ ᱜᱚᱨᱚᱢ ᱫᱤᱱ ᱫᱚ ᱪᱮᱫ ᱞᱮ ᱠᱟ ᱢᱟᱱᱮ ᱩᱸᱰᱩ-ᱥᱩᱸᱰᱩ ᱵᱩᱡᱷᱟᱹᱜ ᱠᱟᱱ ᱛᱟᱸᱦᱮ ᱠᱷᱟᱹᱞᱤ ᱦᱚᱲᱢᱚ ᱠᱚ ᱾ ᱪᱮᱫ ᱞᱮᱠᱟ ᱪᱚᱝ ᱨᱩᱢ ᱠᱚᱨᱮ ᱢᱟᱱᱮ ᱛᱟᱸᱦᱮ ᱦᱚᱸ ᱵᱟᱝ ᱫᱟᱲᱮᱭᱟᱜ-ᱟ ᱵᱤᱱ ᱾ ᱚᱠᱟ ᱥᱮᱫ ᱚᱰᱳᱠ ᱦᱚᱸ ᱵᱟᱝ ᱜᱟᱱᱚᱜ-ᱟ ᱾
ᱮᱠᱟᱞ-ᱮᱠᱟᱞ-ᱮᱠᱟᱞ ᱮᱠᱫᱚᱢ ᱾
ᱵᱷᱟᱜᱮ ᱵᱩᱡᱷᱟᱹᱜ ᱠᱟᱱᱟ ᱟᱨᱠᱤ ᱱᱟᱯᱟᱭ ᱜᱮ ᱾ ᱟᱨ ᱠᱟᱢᱤ ᱠᱚᱦᱚᱸ ᱪᱟᱞᱟᱣ ᱦᱳᱭᱳᱜ-ᱟ ᱱᱟᱦᱟᱜ ᱱᱚᱜ-ᱚᱭ ᱱᱟᱥᱛᱟ ᱠᱚ ᱡᱚᱢ ᱦᱳᱭ ᱠᱟᱱᱟ ᱚᱱᱟ ᱠᱷᱟᱹᱛᱤᱨ ᱠᱟᱹᱴᱤᱡ ᱫᱩᱲᱩᱵ ᱵᱟᱲᱟ ᱦᱳᱭ ᱞᱮᱱᱟ ᱵᱤᱨ
ᱦᱩᱸ ᱦᱩᱸ ᱾
ᱟᱫᱚ ᱡᱚᱢ ᱵᱟᱲᱟ ᱠᱟᱛᱮ ᱪᱟᱞᱟᱣ ᱦᱳᱭᱳᱜ-ᱟ ᱾ ᱛᱟᱯᱚᱨᱮᱻ ᱤᱭᱟᱹ ᱠᱚ ᱢᱮᱱᱟᱜ ᱠᱟᱫᱟ ᱟᱨᱠᱤ ᱛᱚᱲᱟ ᱞᱟᱜᱟᱣ ᱠᱚ ᱟᱨᱠᱤ ᱾
ᱦᱚᱭ᱾
ᱚᱱᱟ ᱠᱚ ᱞᱟᱜᱟᱣ ᱦᱩᱭᱩᱜ-ᱟ ᱾
ᱟᱪ-ᱪᱷᱟ
ᱨᱮ ᱚᱱᱟ ᱞᱟᱜᱟᱣ ᱯᱚᱨᱮ ᱟᱨᱦᱚᱸ ᱢᱮᱱᱟᱜ ᱠᱟᱫᱟ᱾ ᱮᱸ ᱮᱴᱟᱜ ᱵᱟᱹᱫ ᱠᱚᱦᱚᱸ ᱥᱤ ᱛᱮ ᱮᱢ ᱢᱮᱱᱟᱜ-ᱟ ᱾ ᱟᱫᱚ ᱚᱱᱟ ᱠᱚ ᱥᱤ ᱛᱟᱨᱟᱭ ᱦᱚᱪᱚᱭ ᱟᱹᱞᱤᱧ ᱚᱱᱛᱮ ᱨᱮ ᱾
ᱮᱠᱟᱞ-ᱮᱠᱟᱞ ᱾
ᱚᱸ ᱟᱫᱚ ᱚᱱᱟ ᱠᱟᱢᱤ ᱠᱚ ᱠᱟᱢᱤ ᱠᱚ ᱟᱰᱤ ᱜᱟᱱ ᱢᱮᱱᱟᱜ-ᱟ ᱾ ᱚᱱᱠᱟ ᱞᱟᱹᱭ ᱞᱟᱹᱭ ᱠᱷᱟᱱ ᱫᱚ
ᱟᱪᱪᱷᱟ-ᱟᱪᱪᱷᱟ ᱾
ᱦᱮᱸ ᱟᱨ ᱱᱚᱝᱠᱟ ᱜᱮ ᱠᱟᱢᱤ ᱠᱚ ᱫᱤᱱ ᱜᱮ ᱠᱟᱢᱤ ᱦᱳᱭᱳᱜ ᱠᱟᱱᱟ ᱾
ᱥᱮᱱ ᱟᱫᱚ ᱱᱤᱛᱚᱜ ᱫᱚ ᱪᱟᱞᱟᱣ ᱫᱚ ᱵᱟᱝ ᱪᱟᱞᱟᱣ ᱦᱳᱭᱳᱜ-ᱟ ᱱᱟᱜ ᱠᱟᱢᱤ ᱠᱚᱨᱮ ᱜᱮ ᱟᱹᱰᱤ ᱫᱷᱩᱨᱟᱹᱣ ᱵᱟᱲᱟ ᱦᱳᱭᱳᱜ-ᱟ ᱱᱤᱛᱚᱝ ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱦᱩᱸ ᱾ ᱱᱟᱯᱟᱭ ᱾
ᱟᱵᱤ ᱱᱟᱜ ᱚᱱᱛᱮ ᱫᱚ ᱪᱮᱫ ᱞᱮᱠᱟ ᱠᱟᱹᱢᱤ ᱠᱚ?
ᱦᱮᱸ ᱟᱞᱤᱧᱟᱜ ᱦᱚᱸ ᱱᱚᱝᱠᱟ ᱠᱟᱹᱢᱤ ᱠᱚ ᱪᱟᱞᱟᱜ ᱠᱟᱱ ᱜᱮᱭᱟ, ᱦᱳᱲᱳ ᱠᱚᱦᱚᱸ ᱨᱚᱦᱚᱭ ᱵᱟᱲᱟ ᱦᱳᱭᱳᱜ ᱠᱟᱱ ᱜᱮᱭᱟ ᱟᱫᱚ ᱛᱟᱦᱚᱞᱮ ᱛᱮᱦᱤᱧ ᱫᱚ ᱟᱫᱚ ᱦᱟᱸᱜ ᱛᱮᱦᱤᱧ ᱫᱚ ᱟᱹᱞᱤᱧ ᱫᱚ ᱥᱮᱛᱟᱜ ᱨᱮᱞᱤᱧ ᱪᱟᱞᱟᱣ ᱞᱮᱱᱟ, ᱥᱮᱛᱟᱜ ᱨᱮ ᱥᱮᱛᱟᱜ ᱨᱮ ᱥᱮᱱ ᱠᱟᱛᱮᱫ ᱟᱫᱚ ᱛᱟᱦᱚᱞᱮ ᱚ ᱦᱳᱲᱩ ᱠᱚ ᱨᱚᱦᱚᱭ ᱵᱟᱲᱟ, ᱠᱟᱢᱤᱱ ᱠᱚ ᱢᱟᱱᱮ ᱢᱩᱱᱤᱥ ᱠᱚ ᱩᱱᱠᱩ ᱠᱟᱹᱡ ᱞᱤᱧ ᱵᱷᱤᱛᱟᱹ ᱠᱚ ᱢᱟᱜ ᱠᱚᱨᱮ ᱩᱱᱠᱩ ᱠᱟᱹᱡ ᱞᱤᱧ ᱡᱳᱜᱟᱲ ᱵᱟᱲᱟ ᱠᱮᱫ ᱠᱚᱛᱮ ᱟᱫᱚ ᱛᱟᱦᱚᱞᱮ ᱚᱸᱰᱮᱞᱤᱧ ᱩᱫᱩᱜ ᱵᱟᱲᱟ ᱦᱚᱴᱚᱣᱟᱜ ᱠᱚᱣᱟ ᱠᱷᱮᱛ ᱠᱚᱨᱮ ᱟᱫᱚ ᱛᱟᱦᱚᱞᱮ ᱩᱫᱩᱜ ᱵᱟᱲᱟ ᱠᱟᱛᱮᱫ ᱡᱮ ᱱᱚᱣᱟ ᱱᱚᱣᱟ ᱠᱷᱮᱛ ᱠᱚ ᱨᱚᱦᱚᱭ ᱦᱩᱭᱩᱜᱼᱟ ᱾ ᱛᱟᱦᱞᱮ ᱥᱤ ᱦᱚᱸ ᱚᱱᱠᱟ ᱢᱟᱱᱮ ᱦᱚᱞᱟ ᱥᱤ ᱦᱩᱭ ᱠᱟᱱᱟ ᱟᱨ ᱛᱮᱦᱮᱧ ᱦᱚᱸ ᱠᱟᱹᱡ ᱥᱤ ᱵᱟᱹᱠᱤ ᱢᱮᱱᱟᱜ ᱜᱮᱭᱟ, ᱛᱟᱦᱚᱞᱮ ᱟᱫᱚ ᱚᱱᱟ ᱠᱟᱹᱡ ᱞᱤᱧ ᱩᱱᱠᱩ ᱨᱚᱦᱚᱭ ᱵᱟᱲᱟ ᱞᱟᱹᱜᱤᱫ ᱚᱸᱰᱮ ᱠᱟᱹᱡ ᱞᱤᱧ ᱩᱫᱩᱜ ᱟᱜ ᱠᱚᱣᱟ ᱜᱟᱲᱤ ᱞᱮᱫᱟ ᱴᱮᱠᱴᱟᱨ ᱜᱟᱲᱤ᱾ ᱛᱟᱦᱚᱞᱮ ᱟᱫᱚ ᱚᱱᱟᱜᱮ ᱠᱷᱮᱛ ᱠᱚ ᱥᱤ ᱵᱟᱲᱟ ᱟᱨᱠᱤ᱾ ᱵᱷᱟᱜᱤ ᱠᱚ ᱢᱟᱱᱮ ᱤᱫᱤ ᱤᱫᱤ ᱵᱟᱲᱟ ᱠᱟᱛᱮ ᱜᱮ ᱟᱫᱚ ᱛᱟᱞᱦᱮ ᱦᱮᱡᱽ ᱦᱩᱭ ᱦᱚᱴᱚ ᱦᱩᱭᱱᱟ ᱟᱨᱠᱤ, ᱟᱫᱚ ᱚᱲᱟᱜ ᱦᱮᱡ ᱦᱩᱭ ᱮᱱᱟ ᱟᱫᱚ ᱫᱤᱠᱷᱤ ᱦᱟᱸᱜ ᱪᱟᱞᱟᱜ ᱦᱩᱭᱩᱜᱼᱟ ᱚᱱᱠᱟᱜᱮ ᱦᱟᱸᱜ ᱟᱨᱚ, ᱢᱤᱫ ᱜᱷᱟᱹᱲᱤᱡ ᱯᱚᱨᱮ ᱪᱟᱞᱟᱜ ᱦᱩᱭᱩᱜᱼᱟ ᱟᱫᱚ ᱠᱟᱹᱡ ᱫᱟᱠᱟ ᱡᱚᱢ ᱵᱟᱵᱚᱫ ᱞᱮᱠᱟ ᱛᱮᱞᱤᱧ ᱦᱮᱡᱽ ᱟᱠᱟᱱ ᱟᱫᱚ ᱯᱤᱰᱟᱹ ᱥᱮᱫ ᱨᱮᱞᱤᱧ ᱫᱩᱲᱩᱵ ᱟᱠᱟᱱᱟ ᱟᱨᱠᱤ ᱯᱤᱰᱟᱹ ᱜᱩᱞᱤ ᱥᱮᱫ ᱨᱮ ᱾
ᱟᱪᱪᱷᱟ, ᱟᱹᱰᱤ ᱱᱟᱯᱟᱭ ᱠᱟᱛᱷᱟ᱾
ᱫᱟᱜᱮᱜᱼᱟ ᱫᱚᱢᱮ ᱦᱚᱸ ᱥᱤᱛᱩᱝ ᱮᱜ ᱟᱭ ᱟᱞᱮ ᱥᱮᱫ ᱢᱟ ᱛᱮᱦᱮᱧ ᱢᱟ᱾ ᱟᱫᱚ ᱪᱮᱫ ᱞᱮᱠᱟ ᱦᱟᱸᱜ ᱛᱮᱦᱤᱧ ᱫᱚ ᱛᱤᱱᱟᱹᱜ ᱴᱟᱭ ᱫᱟᱜᱟᱭ ᱥᱮ ᱵᱟᱭ ᱫᱟᱜᱟ ᱟᱯᱮ ᱥᱮᱫ ᱜᱮ ᱪᱮᱫ ᱞᱮᱠᱟ ᱫᱟᱜ ᱫᱟᱭ ᱥᱮ ᱵᱟᱝ? ᱦᱩᱸ
ᱟᱞᱮᱥᱮᱫ ᱱᱚᱜᱼᱚᱭ ᱛᱚ ᱫᱟᱜ ᱫᱚ ᱫᱟᱜ ᱮᱫ ᱜᱮᱭᱟ ᱫᱤᱱᱜᱮ ᱫᱟᱜ ᱮᱫᱟ ᱚᱱᱠᱟ ᱠᱟᱛᱷᱟ ᱫᱚ ᱵᱟᱝ ᱠᱟᱱᱟ ᱡᱮ ᱵᱟᱭ ᱫᱟᱜ ᱮ ᱫᱟᱜ ᱮᱫ ᱜᱮᱭᱟ ᱟᱨ ᱫᱟᱜ ᱥᱟᱶ ᱥᱟᱶᱛᱮ ᱥᱤᱛᱩᱝ ᱦᱚᱸ ᱥᱤᱛᱩᱝ ᱮᱸᱜ ᱟᱭ ᱠᱟᱹᱡ ᱪᱩᱞᱩᱝ᱾
ᱟᱪᱪᱷᱟ, ᱟᱪᱪᱷᱟ, ᱟᱪᱪᱷᱟ, ᱟᱪᱪᱷᱟ᱾
ᱟᱨ ᱟᱭᱩᱵ ᱠᱚᱨᱮ ᱠᱷᱮᱞ ᱟᱭᱩᱵ ᱠᱚᱨᱮ ᱟᱹᱭᱩᱵ ᱥᱮ ᱢᱟᱱᱮ ᱟᱹᱭᱩᱵ ᱥᱮ ᱟᱨᱠᱤ ᱵᱟᱭ ᱫᱟᱜ ᱮᱫᱟ ᱩᱱ ᱡᱚᱠᱷᱚᱱ ᱠᱷᱮᱞ ᱦᱚᱸ ᱪᱟᱞᱟᱣ ᱦᱩᱭᱩᱜ ᱠᱟᱱᱟ ᱟᱹᱰᱤ ᱱᱟᱯᱟᱭ ᱜᱮ ᱵᱩᱡᱷᱟᱹᱜ ᱠᱟᱱᱟ ᱠᱷᱮᱞ ᱠᱟᱛᱮ ᱦᱚᱸ᱾
ᱟᱪᱪᱷᱟ, ᱟᱪᱪᱷᱟ, ᱟᱪᱪᱷᱟ, ᱟᱪᱪᱷᱟ, ᱟᱹᱰᱤ ᱱᱟᱯᱟᱭ ᱦᱩᱸ, ᱟᱨ ᱛᱟᱦᱞᱮ ᱱᱤᱛᱚᱜ ᱫᱚ ᱪᱮᱜ ᱵᱤᱱ ᱪᱤᱠᱟᱹ ᱵᱟᱲᱟᱭ ᱫᱟ?
ᱱᱤᱛᱚᱜ ᱫᱚ ᱟᱫᱚ ᱚᱱᱠᱟ ᱫᱚ ᱪᱮᱫ ᱦᱚᱸ ᱵᱟᱹᱞᱤᱧ ᱪᱤᱠᱟᱹ ᱵᱟᱲᱟᱭ ᱫᱟ, ᱯᱟᱲᱦᱟᱣ ᱵᱟᱲᱟ ᱠᱚ ᱦᱚᱸ ᱢᱮᱱᱟᱜ ᱟᱠᱟᱫ ᱜᱮᱭᱟ ᱟᱫᱚ ᱟᱹᱭᱩᱵ ᱵᱮᱲᱟ ᱥᱮᱱ ᱯᱟᱲᱟᱣ ᱵᱟᱲᱟ ᱦᱩᱭᱩᱜᱼᱟ ᱱᱟᱜ ᱱᱚᱣᱟ ᱠᱟᱹᱢᱤ ᱠᱚ
ᱟᱪᱪᱷᱟ, ᱟᱪᱪᱷᱟ, ᱟᱪᱪᱷᱟ᱾
ᱤᱭᱟᱹ ᱠᱟᱛᱮ ᱟᱨᱠᱤ, ᱠᱷᱮᱞ ᱠᱚ ᱤᱭ ᱪᱟᱵᱟ ᱠᱟᱛᱮ᱾ ᱛᱟᱯᱚᱨᱮ ᱟᱫᱚ ᱠᱚᱞᱮᱡ ᱥᱮᱱ ᱦᱚᱸ ᱪᱟᱞᱟᱣ ᱦᱩᱭᱩᱜᱼᱟ, ᱠᱚᱞᱮᱡ ᱠᱚᱦᱚᱸ ᱟᱫᱚ ᱠᱳᱞᱮᱡ ᱥᱮᱫ ᱵᱟᱝ ᱪᱟᱞᱟᱣ ᱞᱮᱠᱷᱟᱱ ᱛᱚ ᱠᱮᱞᱟᱥ ᱠᱚ ᱵᱟᱝ ᱠᱚᱨᱟᱣ ᱞᱮᱠᱷᱟᱱ ᱛᱚ ᱮᱴᱮᱱᱰᱮᱱᱥ ᱫᱚ ᱯᱩᱨᱟᱹᱣ ᱦᱩᱭᱩᱜᱼᱟ, ᱵᱟᱠᱷᱟᱡ ᱫᱚ ᱵᱟᱝ ᱜᱟᱱᱚᱜᱼᱟ ᱥᱮ᱾
ᱦᱳᱭ, ᱦᱳᱭ, ᱦᱳᱭ, ᱡᱚᱛᱚ ᱠᱤᱪᱷᱩ ᱜᱮ ᱠᱚᱨᱟᱣ ᱦᱩᱭᱩᱜᱼᱟ ᱯᱟᱲᱦᱟᱣ ᱥᱟᱶ ᱥᱟᱶ ᱛᱮᱦᱚᱸ᱾ ᱠᱟᱹᱢᱤ ᱠᱚᱦᱚᱸ ᱡᱚᱛᱚ ᱠᱤᱪᱷᱩ ᱥᱟᱱᱟᱢᱟᱜ ᱜᱮ ᱵᱩᱜᱤᱭᱟ ᱾ ᱠᱚᱨᱟᱣ ᱠᱚ, ᱦᱩᱸ ᱟᱢᱟᱜ ᱡᱤᱱᱤᱥ ᱡᱩᱫᱤ ᱟᱢ ᱛᱮ ᱵᱟᱢ ᱠᱚᱨᱟᱣᱟ ᱚᱠᱚᱭ ᱠᱚᱨᱣᱟ ᱛᱟᱢᱟ ᱱᱚᱣᱟ ᱫᱚ ᱦᱩᱭᱩᱜ ᱠᱟᱱᱟ ᱟᱹᱰᱤ ᱢᱤᱫᱴᱮᱱ ᱥᱮ ᱪᱮᱦᱨᱟ ᱨᱮᱱᱟᱜ ᱠᱟᱛᱷᱟ ᱥᱮ ᱢᱤᱫᱴᱟᱝ ᱱᱚᱣᱟ ᱫᱚ ᱵᱷᱟᱭᱴᱟᱞ ᱨᱮᱠᱚᱰ ᱨᱮ ᱯᱟᱲᱟᱜᱼᱟ ᱾ ᱟᱫᱚ ᱴᱷᱤᱠ ᱜᱮᱭᱟ ᱟᱹᱰᱤ ᱱᱟᱯᱟᱭ ᱛᱮ ᱚᱱᱟᱜᱮ ᱠᱟᱹᱢᱤ ᱵᱟᱲᱟᱭ ᱥᱮ ᱚᱱᱠᱟ ᱠᱚᱨᱟᱣ ᱥᱮ ᱞᱟᱦᱟ ᱥᱮᱫ ᱜᱮ ᱪᱟᱞᱟᱜ ᱦᱩᱭᱩᱜᱼᱟ ᱪᱮᱜ ᱞᱮᱠᱟ ᱠᱟᱛᱮ ᱚᱱᱟ ᱠᱚᱨᱮᱱᱟᱜ ᱪᱤᱱᱛᱟᱹ ᱵᱷᱟᱵᱽᱱᱟ ᱜᱮ ᱥᱚᱵ ᱥᱚᱢᱚᱭ ᱡᱮᱢᱚᱱ ᱵᱚᱦᱚᱜ ᱨᱮ ᱛᱟᱦᱮᱸᱱ ᱢᱟ᱾
ᱦᱩᱸᱦᱩᱸ,
ᱟᱫᱚ ᱛᱟᱦᱚᱞᱮ ᱱᱤᱛ ᱫᱚ ᱛᱟᱦᱚᱞᱮ ᱪᱮᱜ ᱞᱮᱠᱟ ᱟᱯᱮ ᱚᱱᱛᱮ ᱫᱚ ᱪᱮᱜ ᱞᱮᱠᱟ ᱢᱟᱱᱮ, ᱮ ᱮ ᱢᱩᱱᱤᱥ ᱠᱚᱠᱚ ᱞᱟᱜᱟᱭᱮᱜ ᱠᱚ ᱥᱮ ᱚᱝᱠᱟ ᱪᱮᱜ ᱞᱮᱠᱟ ᱪᱮᱫᱠᱟ ᱠᱟᱛᱮ ᱠᱚ ᱮᱢᱟᱣ ᱠᱚ ᱠᱟᱱᱟ ᱜᱚᱱᱚᱝ ᱠᱚ ᱟᱯᱮ ᱥᱮᱱ ᱛᱚᱞᱟ ᱨᱚᱦᱚᱭ ᱠᱚ?
ᱪᱮᱫ ᱠᱚ?
ᱠᱟᱢᱤᱱ ᱠᱚ ᱠᱟᱢᱤᱱ ᱠᱚ ᱠᱟᱢᱤᱱ ᱠᱚ᱾ ᱠᱟᱹᱢᱤᱱ ᱠᱚ ᱡᱟᱦᱟᱸᱭ ᱦᱩᱲᱩ ᱠᱚ ᱨᱚᱦᱚᱭᱟ ᱠᱚ ᱚᱱᱠᱟᱱ ᱠᱚ ᱪᱮᱫ ᱞᱮᱠᱟ ᱛᱤᱱᱟᱹᱜ ᱜᱟᱱ ᱜᱚᱱᱚᱝ ᱠᱚ ᱮᱢᱟ ᱠᱚ ᱠᱟᱱᱟ ᱥᱮ ᱚᱱᱠᱟᱱ ᱠᱚᱫᱚ ᱵᱟᱯ
ᱜᱚᱱᱚᱝ ᱤᱱᱠᱟᱹ ᱛᱤᱱᱥᱚ ᱴᱟᱠᱟ ᱜᱟᱱ ᱠᱚ ᱮᱢᱟ ᱠᱚ ᱠᱟᱱᱟ ᱠᱚ᱾ ᱟᱹᱞᱤᱧ ᱦᱚᱸ ᱫᱚᱦᱚ ᱠᱟᱜ ᱠᱚᱣᱟᱞᱤᱧ, ᱮᱸ ᱩᱱᱟᱹᱜ ᱜᱟᱱ ᱵᱟᱹᱫᱽ ᱛᱚ ᱟᱫᱚ ᱩᱱᱟᱹᱜ ᱜᱟᱱ ᱮᱠᱞᱟ ᱟᱫᱚ ᱚᱲᱟᱜ ᱦᱚᱲ ᱦᱚᱸ ᱠᱚᱢ ᱜᱮᱭᱟ ᱠᱚ᱾
ᱠᱚ ᱨᱚᱦᱚᱭᱟ ᱦᱮᱸ ᱥᱮ ᱵᱟᱝ᱾
ᱦᱮᱸ ᱦᱮᱸ ᱟᱫᱚ, ᱚᱱᱟ ᱠᱷᱟᱹᱛᱤᱨ ᱚᱱᱟ ᱠᱚ ᱠᱟᱹᱴᱤᱜ ᱫᱚᱦᱚ ᱦᱩᱭ ᱩᱱᱠᱩ ᱠᱚ ᱠᱟᱹᱴᱤᱜ ᱫᱚᱦᱚ ᱦᱩᱭᱩᱜ ᱠᱟᱱᱟ ᱟᱨ ᱚᱱᱟ ᱥᱟᱶᱼᱥᱟᱶᱛᱮ ᱢᱟᱱᱮ ᱟᱹᱞᱤᱧ ᱦᱚᱸᱞᱤᱧ ᱠᱟᱹᱢᱤᱭᱮᱜᱼᱟ ᱞᱤᱧ ᱟᱨ ᱚᱲᱟᱜ ᱦᱚᱲ ᱦᱚᱸ ᱠᱟᱹᱢᱤᱭᱮᱜᱼᱟ ᱠᱚ᱾
ᱮᱠᱟᱞ ᱮᱠᱟᱞ ᱮᱠᱟᱞ ᱮᱠᱟᱞ᱾
ᱟᱫᱚ ᱚᱲᱟᱜ ᱦᱚᱲ ᱦᱚᱸ ᱟᱨ ᱡᱟᱹᱥᱛᱤ ᱵᱟᱹᱱᱩᱜ ᱠᱚᱛᱟᱞᱮᱭᱟ ᱛᱚ᱾ ᱤᱧ ᱤᱧ ᱵᱟᱵᱟ ᱤᱧ ᱟᱭᱳ᱾ ᱟᱨ ᱩᱱᱠᱩ ᱠᱚ ᱱᱚᱛᱮ ᱠᱚ ᱢᱮᱱᱟᱜ ᱠᱚᱭᱟ᱾
ᱟᱪᱪᱷᱟ ᱟᱪᱪᱷᱟ᱾
ᱯᱮ ᱯᱩᱱ ᱦᱚᱲ ᱤᱱᱟᱹᱜ ᱜᱮ ᱟᱫᱚ, ᱚᱱᱟ ᱠᱷᱟᱹᱛᱤᱨ ᱟᱨᱦᱚᱸ ᱠᱟᱹᱴᱤᱜ ᱦᱚᱲ ᱫᱚᱦᱚ ᱦᱩᱭ ᱟᱠᱟᱱᱟ ᱠᱟᱹᱢᱤᱭᱟᱹ ᱠᱚ ᱤᱱᱠᱟᱹ ᱪᱟᱨ ᱯᱟᱸᱪ ᱡᱚᱱ ᱜᱟᱱ᱾
ᱟᱪᱪᱷᱟ᱾
ᱦᱮᱸ ᱤᱱᱟᱹᱛᱮᱜᱮ, ᱞᱚᱜᱚᱱ ᱜᱮ ᱦᱩᱭ ᱜᱚᱫᱚᱜ ᱠᱟᱱᱟ ᱟᱫᱚ, ᱚᱝᱠᱟ ᱫᱚ ᱵᱟᱝ ᱤᱭᱟᱹᱜ ᱠᱟᱱᱟ ᱮᱴᱠᱮᱴᱚᱬᱮᱸ ᱡᱟᱦᱟᱸ ᱫᱚ ᱟᱫᱚ, ᱪᱟᱵᱟ ᱦᱟᱸᱜ ᱪᱟᱵᱟ ᱤᱫᱤᱜ ᱠᱟᱱᱟ ᱱᱟᱦᱟᱸᱜ ᱪᱟᱵᱟ ᱞᱮᱱᱠᱷᱟᱱ ᱜᱮ, ᱠᱟᱹᱴᱤᱜ ᱢᱟᱱᱮ ᱤᱭᱟᱹ ᱠᱚ ᱵᱩᱡᱷᱟᱹᱜᱼᱟ ᱵᱮᱥ ᱜᱮ ᱵᱩᱡᱷᱟᱹᱜᱼᱟ ᱪᱟᱵᱟ ᱞᱮᱱᱠᱷᱟᱱ ᱟᱨᱠᱤ᱾
ᱦᱩᱸ ᱮᱠᱟᱞ ᱮᱠᱟᱞ ᱮᱠᱟᱞ ᱮᱠᱟᱞ᱾
ᱫᱤᱜᱫᱤᱨᱤ ᱜᱚᱫᱚᱜ ᱵᱮᱱ ᱩᱱ ᱡᱚᱠᱷᱚᱱ ᱫᱚ᱾
ᱦᱩᱸ᱾
ᱛᱟᱯᱚᱨᱮ ᱟᱨᱦᱚᱸ ᱤᱨᱚᱜ ᱡᱚᱠᱷᱚᱱ ᱦᱟᱸᱜ᱾ ᱠᱟᱹᱴᱤᱜ ᱟᱨᱦᱚᱸ ᱡᱚᱠᱷᱚᱱ ᱠᱟᱹᱴᱤᱜ ᱚᱥᱩᱵᱤᱛᱷᱟᱜ-ᱟ, ᱩᱱ ᱡᱚᱠᱷᱚᱱ, ᱦᱮᱸ ᱩᱱ ᱡᱚᱠᱷᱚᱱ ᱠᱟᱹᱴᱤᱜ ᱤᱨ ᱚᱱᱟ ᱤᱨ ᱪᱟᱵᱟ ᱯᱚᱨᱮ ᱦᱚᱸ, ᱯᱚᱨᱮ ᱛᱟᱨᱯᱚᱨᱮ ᱟᱨᱦᱚᱸ ᱟᱹᱵᱤᱱᱟᱜ ᱜᱮ ᱦᱮᱸ ᱥᱮ ᱚᱱᱟ ᱪᱟᱣ ᱚᱱᱟ ᱡᱟᱦᱟᱸ ᱦᱩᱲᱩ ᱦᱩᱭ ᱠᱚᱜᱼᱟ ᱟᱨᱠᱤ ᱚᱱᱟ ᱠᱚ ᱟᱹᱠᱷᱨᱤᱧᱟᱵᱤᱱ ᱯᱚᱭᱥᱟᱭᱟᱵᱤᱱ᱾ ᱞᱟᱠᱷ ᱞᱟᱠᱷ ᱴᱟᱠᱟ ᱦᱮᱸ ᱥᱮ᱾
ᱦᱩᱸ, ᱟᱪᱪᱷᱟ ᱟᱪᱪᱷᱟ ᱟᱪᱪᱷᱟ᱾ ᱛᱟᱦᱚᱞᱮ ᱪᱮᱜ ᱞᱮᱠᱟ ᱦᱩᱲᱩ ᱠᱚᱫᱚ ᱪᱮᱜ ᱞᱮᱠᱟ ᱢᱮᱥᱤᱱ ᱠᱚᱛᱮ ᱯᱮ ᱤᱨ ᱜᱮᱭᱟ ᱥᱮ ᱱᱚᱝᱠᱟ
ᱦᱩᱲᱩ ᱠᱚᱫᱚ ᱢᱮᱥᱤᱱ ᱛᱮᱜᱮ ᱮᱨ ᱦᱩᱭᱩᱜᱼᱟ᱾
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ᱾
ᱦᱩᱸ ᱢᱟᱨᱟᱝ ᱢᱟᱨᱟᱝ ᱵᱟᱹᱫᱽ ᱠᱚᱫᱚ ᱤᱥᱤᱱ ᱛᱮᱜᱮ ᱟᱨᱚ ᱦᱩᱸᱰᱤᱧ ᱦᱩᱸᱰᱤᱧ ᱵᱟᱹᱫᱽ ᱠᱚᱫᱚ ᱢᱟᱱᱮ, ᱛᱤ ᱛᱮᱜᱮ ᱤᱭᱟᱹ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ᱾
ᱟᱨ ᱠᱟᱹᱢᱤᱭᱟᱱ ᱠᱚᱦᱚᱸ ᱫᱚᱦᱚ ᱦᱩᱭᱩᱜ ᱠᱟᱱ ᱜᱮᱭᱟ᱾ ᱤᱫᱩ ᱡᱚᱠᱷᱚᱱ ᱦᱚᱸ ᱟᱨ ᱞᱟᱜᱟᱣ ᱡᱚᱠᱷᱚᱱ ᱦᱚᱸ ᱵᱟᱱᱟᱨ ᱡᱚᱠᱷᱚᱱ ᱜᱮ᱾
ᱚ᱾
ᱟᱹᱵᱤᱱ ᱫᱚ ᱚᱱᱠᱟ ᱫᱚ ᱵᱟᱵᱤᱱ ᱫᱚᱦᱚ ᱵᱟᱲᱟᱭᱮᱫᱼᱟ ᱯᱟᱞᱮ
ᱦᱮᱸ ᱚᱱᱠᱟ, ᱟ ᱚᱱᱠᱟ ᱫᱚᱦᱚ ᱵᱟᱲᱟ ᱫᱚ, ᱦᱮᱸ ᱫᱚᱦᱚ ᱵᱟᱲᱟᱭ ᱦᱩᱭᱩᱜ ᱠᱟᱱ ᱜᱮᱭᱟ᱾
ᱦᱮᱸ᱾
ᱟᱫᱚ ᱟᱫᱚ ᱱᱤᱛ ᱫᱚ ᱟᱫᱚ ᱦᱟᱸᱜ ᱪᱮᱫ ᱞᱮᱠᱟ ᱠᱟᱱᱟ ᱫᱚᱢᱮ ᱱᱚᱝᱠᱟ ᱫᱟᱜ ᱠᱚ ᱠᱟᱹᱡ ᱮ ᱠᱟᱹᱡ ᱟᱹᱰᱤ ᱞᱚᱜᱚᱱ ᱞᱚᱜᱚᱱ ᱫᱟᱜ ᱦᱚᱸ ᱢᱟᱱᱮ ᱱᱤᱭᱟᱹ ᱵᱟᱨ ᱫᱚ ᱠᱟᱹᱡ ᱮᱴᱟᱜ ᱨᱚᱠᱚᱢ ᱫᱟᱜ ᱟᱠᱟᱜ-ᱟᱭ ᱛᱚ ᱟᱫᱚ ᱛᱟᱦᱞᱮ
ᱦᱮᱸ ᱦᱮᱸ ᱦᱮᱸ᱾
ᱦᱤᱛᱚᱜ ᱡᱩᱫᱤ ᱱᱚᱣᱟ ᱠᱚ ᱞᱚᱜᱚᱱ ᱧᱚᱜ ᱵᱟᱝ ᱯᱩᱨᱟᱹᱜᱼᱟ ᱮᱸᱰᱮ ᱠᱷᱟᱱᱮ ᱮ ᱵᱟᱠᱷᱟᱱ ᱦᱟᱸᱜ ᱵᱟᱝ ᱜᱟᱱᱚᱜ ᱠᱟᱱᱟ ᱟᱫᱚ ᱚᱱᱟᱛᱮ, ᱚᱱᱟ ᱠᱚ ᱞᱚᱜᱚᱱ ᱧᱚᱜ ᱯᱩᱨᱟᱹᱣ ᱠᱷᱟᱹᱛᱤᱨ ᱛᱮᱜᱮ ᱟᱨᱠᱤ ᱱᱚᱝᱠᱟ
ᱦᱮᱸ ᱦᱮᱸ, ᱦᱮᱸ ᱦᱮᱸ ᱦᱮᱸ᱾ ᱮᱠᱫᱚᱢ
ᱛᱟᱦᱚᱞᱮ ᱟᱫᱚ ᱮᱴᱟᱜ ᱥᱮᱫ ᱫᱚ ᱚᱱᱠᱟ ᱠᱟᱹᱢᱤ ᱫᱚ ᱦᱤᱛᱚᱜ ᱫᱚ ᱵᱟᱢ ᱪᱟᱞᱟᱣ ᱵᱟᱲᱟᱜ ᱠᱟᱱᱟ ᱵᱟᱝ? ᱚᱲᱟᱜ ᱠᱚᱨᱮ ᱜᱮ ᱢᱮᱱᱟᱜ ᱢᱮ᱾
ᱮᱴᱟᱜ ᱥᱮᱱ ᱫᱚ ᱚᱱᱠᱟ ᱫᱚ ᱦᱮᱸ ᱠᱟᱹᱢᱤ ᱠᱚᱫᱚ ᱵᱟᱝ ᱪᱟᱞᱟᱣ ᱵᱟᱲᱟ ᱦᱩᱭᱩᱜ ᱠᱟᱱᱟ ᱟᱨ ᱱᱚᱜ-ᱚᱭ
ᱩᱸ ᱤᱭᱟᱹ ᱠᱚᱜᱮ ᱠᱟᱹᱢᱤ ᱠᱚ ᱢᱮᱱᱟᱜ ᱟᱠᱟᱫᱟ ᱱᱟᱦᱟᱜ ᱱᱚᱭ ᱡᱮ ᱢᱟᱱᱮ ᱟᱨᱦᱚᱸ ᱦᱟᱱᱛᱮ ᱚᱲᱟᱜ ᱥᱮᱱ ᱟᱨᱠᱤ᱾ ᱟᱱᱮ ᱤᱭᱟᱹ ᱚᱲᱟᱜ, ᱢᱟᱱᱮ ᱟᱛᱳ ᱚᱲᱟᱜ
ᱮᱠᱟᱞ ᱮᱠᱟᱞ ᱮᱠᱟᱞ᱾
ᱚᱱᱛᱮ ᱦᱚᱸ ᱠᱟᱹᱴᱤ ᱠᱟᱹᱢᱤ ᱠᱚ ᱢᱮᱱᱟᱜ ᱟᱠᱟᱫᱟ ᱚᱱᱛᱮ ᱦᱚᱸ ᱪᱟᱥᱮ ᱫᱟ ᱛᱚᱠᱚ᱾ ᱤᱧ ᱠᱟᱠᱟ ᱛᱟᱠᱚ ᱟᱨ ᱢᱮᱱᱟᱜ ᱠᱚᱣᱟ ᱚᱲᱟᱜ ᱦᱚᱲᱜᱮ᱾ ᱚᱱᱛᱮ ᱢᱮᱱᱟᱜ ᱠᱚᱣᱟ ᱟᱫᱚ ᱟᱹᱞᱤᱧ ᱫᱚ ᱮᱸ ᱟᱹᱞᱤᱧ ᱢᱟᱱᱮ ᱟᱞᱮ, ᱟᱞᱮ ᱚᱲᱟᱜ ᱦᱚᱲ ᱟᱨ ᱟᱸ ᱡᱚᱛᱚ ᱫᱚ ᱢᱤᱫᱴᱷᱮᱱ ᱫᱚ ᱵᱟᱹᱱᱩᱜ ᱞᱮᱭᱟ, ᱦᱟᱸᱰᱮ ᱱᱟᱰᱮ ᱢᱮᱱᱟᱜ ᱞᱮᱭᱟ ᱛᱚ᱾ ᱟᱫᱚ ᱱᱚᱛᱮ ᱦᱚᱸ ᱪᱟᱥ ᱦᱩᱭᱩᱜ ᱠᱟᱱᱟ ᱦᱟᱱᱛᱮ ᱦᱚᱸ ᱪᱟᱥ ᱦᱩᱭᱩᱜ ᱠᱟᱱᱟ ᱜᱚᱴᱟ ᱜᱮ ᱪᱟᱥ ᱦᱩᱭᱩᱜ ᱠᱟᱱᱟ᱾ ᱛᱚ ᱦᱟᱱᱛᱮ ᱦᱚᱸ ᱠᱟᱹᱢᱤ ᱠᱚ ᱢᱮᱱᱟᱜ ᱟᱠᱟᱫᱟ, ᱟᱫᱚ ᱚᱱᱛᱮ ᱦᱚᱸ ᱩᱸᱜ ᱚᱱᱠᱟ ᱪᱟᱞᱟᱜ ᱦᱩᱭᱩᱜ ᱠᱟᱱᱟ ᱧᱮᱞ ᱵᱟᱲᱟ ᱠᱚᱭᱚᱜ ᱵᱟᱲᱟ ᱟᱫᱚ ᱪᱮᱞᱮᱠᱟ ᱢᱟᱱᱮ ᱟᱞᱮᱭᱟᱜ ᱵᱟᱹᱫᱽ ᱠᱚ᱾ ᱦᱩᱭᱩᱜ ᱠᱟᱱᱟ ᱥᱮ ᱵᱟᱝ ᱟᱨᱠᱤ᱾
ᱟᱪᱪᱷᱟ ᱟᱪᱪᱷᱟ ᱟᱪᱪᱷᱟ᱾
ᱦᱮᱸ ᱦᱮᱸ᱾
ᱟᱹᱰᱤ ᱱᱟᱯᱟᱭ ᱟ ᱛᱟᱞᱮ ᱱᱤᱛ ᱫᱚ ᱛᱟᱞᱮ ᱪᱮᱫ ᱞᱮᱠᱟ? ᱟᱯᱮᱥᱮᱫ ᱫᱚ ᱢᱟᱱᱮ ᱮ ᱵᱤᱨ ᱵᱩᱨᱩ ᱠᱚ ᱪᱮᱫ ᱞᱮᱠᱟ ᱢᱮᱱᱟᱜᱼᱟ?
ᱵᱤᱨ ᱵᱩᱨᱩ ᱠᱚ ᱟᱹᱰᱤ ᱤᱭᱟᱹ ᱜᱮ ᱱᱤᱛᱚᱜ ᱫᱚ ᱯᱩᱨᱟᱹ ᱦᱟᱹᱨᱭᱟᱹᱲ ᱜᱮ ᱧᱮᱞᱚᱜ ᱠᱟᱱᱟ ᱜᱚᱴᱟ ᱜᱮ᱾ ᱱᱤᱛᱳᱝ ᱵᱤᱨ ᱵᱩᱨᱩ ᱵᱩᱨᱩ ᱢᱮᱱᱟᱜ ᱠᱟᱫᱟ ᱱᱟᱦᱟᱜ, ᱩᱥᱩᱞ ᱩᱥᱩᱞ ᱵᱩᱨᱩ ᱟᱨᱠᱤ᱾ ᱥᱩᱨ ᱥᱩᱯᱩᱨ ᱨᱮᱜᱮ, ᱟᱨ ᱩᱥᱩᱞ ᱩᱥᱩᱞ ᱵᱩᱨᱩ ᱢᱟᱱᱮ ᱵᱩᱡᱷᱟᱹᱣᱮᱫᱼᱟ ᱛᱟᱵᱮᱱ ᱢᱟᱱᱮ ᱚᱸᱰᱮ ᱡᱚᱛᱚ ᱜᱮ ᱟᱨᱠᱤ ᱤᱭᱟᱹ ᱠᱚ ᱡᱤᱵᱽ ᱡᱤᱭᱟᱹᱞᱤ ᱠᱚ ᱢᱮᱱᱟᱜ ᱠᱟᱜ ᱠᱚᱣᱟ ᱾
ᱟᱪᱪᱷᱟ ᱾
ᱦᱮᱸ ᱵᱩᱨᱩ ᱚᱱᱮ ᱛᱚ, ᱡᱚᱛᱚ ᱜᱮᱵᱤᱱ ᱧᱟᱢᱟ ᱚᱱᱮ ᱦᱚᱨᱤᱱ ᱠᱚ
ᱟᱪᱪᱷᱟ ᱾
ᱟᱫᱚ ᱚᱱᱠᱟ ᱫᱚ ᱱᱚᱣᱟ ᱥᱩᱯᱩᱨ ᱫᱚ ᱵᱟᱠᱚ ᱦᱤᱡᱩᱜ ᱜᱮᱭᱟ ᱟᱹᱛᱩ ᱢᱮᱱᱟᱜ ᱟ ᱛᱚ ᱟᱫᱚ ᱚᱱᱠᱟ ᱵᱟᱠᱚ ᱦᱤᱡᱩᱜ ᱜᱮᱭᱟ᱾ ᱟᱫᱚ ᱧᱮᱞ ᱫᱚ ᱧᱮᱞ ᱵᱟᱲᱟ ᱦᱩᱭᱠᱟᱱᱟ ᱡᱮ ᱦᱮᱸ ᱠᱩᱞ, ᱵᱟᱱᱟ ᱠᱚ ᱛᱟᱦᱮᱸ ᱠᱟᱱᱟ ᱠᱚ᱾
ᱦᱮᱸ᱾
ᱟᱫᱚ ᱱᱮᱛᱟᱨ ᱫᱚ ᱚᱱᱠᱟ ᱫᱚ ᱵᱟᱝ ᱧᱮᱞᱚᱜ ᱠᱟᱱᱟ ᱠᱚ᱾
ᱟᱪᱷᱟ ᱟᱪᱷᱟ, ᱱᱮ ᱟᱪᱷᱟ ᱟᱹᱰᱤ ᱱᱟᱯᱟᱭ ᱵᱚᱛᱚᱨᱟᱱ ᱜᱮᱭᱟ ᱠᱩᱞ, ᱵᱟᱱᱟ ᱠᱚᱢᱟ ᱵᱩᱨᱩ ᱠᱚᱨᱮ ᱠᱚ ᱛᱟᱦᱮᱸ ᱞᱮᱱ ᱠᱷᱟᱱ ᱢᱟ᱾
ᱦᱮᱸ᱾ ᱜᱚᱢᱠᱮ ᱤᱭᱟᱹ ᱜᱩᱢᱯᱷᱟ ᱠᱚᱦᱚᱸ ᱢᱮᱱᱟᱜ ᱟᱠᱟᱫᱟ᱾ ᱚᱸᱰᱮ ᱠᱚ ᱛᱟᱦᱮᱱ ᱠᱟᱱ ᱛᱟᱦᱮᱸᱱ ᱦᱮᱸ᱾
ᱟᱫᱚ ᱛᱟᱦᱚᱞᱮ ᱱᱤᱛ ᱫᱚ ᱛᱟᱦᱚᱞᱮ ᱪᱮᱫ ᱞᱮᱠᱟ ᱯᱷᱚᱨᱮᱥᱴ ᱰᱤᱯᱟᱨᱴᱢᱮᱱᱴ ᱠᱚ ᱮᱢ ᱟᱠᱟᱫ ᱠᱚᱣᱟ ᱥᱮ ᱪᱮᱫ ᱞᱮᱠᱟ? ᱥᱮᱠᱚ ᱩᱱᱠᱩ ᱠᱚ ᱛᱩᱞᱟᱹᱣ ᱤᱫᱤᱠᱟᱫ ᱠᱚᱣᱟ?
ᱦᱮᱸ ᱩᱱᱠᱩ ᱦᱚᱸ ᱢᱮᱱᱟᱜ ᱟᱠᱟᱫ ᱠᱚᱣᱟ ᱟᱫᱚ ᱮᱸ ᱠᱟᱱᱟ, ᱩᱱᱠᱩᱜ ᱟᱜ ᱱᱮᱛᱟᱨ ᱫᱚ ᱚᱱᱠᱟ ᱫᱚ ᱵᱟᱠᱚ ᱦᱤᱡᱩᱜ ᱠᱟᱱᱟ ᱛᱚ ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ᱾
ᱦᱮᱸ ᱦᱮᱸ ᱾
ᱟᱫᱚ ᱚᱱᱠᱟ ᱜᱮ ᱟᱹᱰᱤ ᱜᱷᱟᱹᱲᱤᱡ ᱞᱟᱝ ᱨᱚᱯᱚᱲ ᱱᱟ ᱜᱚᱢᱠᱮ ᱟᱨ ᱚ ᱚᱠᱛᱚ ᱠᱚᱦᱚᱸ ᱟᱹᱰᱤᱜᱟᱱ ᱦᱩᱭ ᱜᱚᱫ ᱱᱟ᱾ ᱟᱫᱚ ᱤᱱᱟᱹᱜ ᱜᱮᱞᱟᱝ ᱨᱚᱯᱚᱲᱟ ᱟᱫᱚ ᱚᱱᱠᱟ ᱜᱮ ᱟᱨᱚ ᱚᱠᱛᱚ ᱧᱟᱢ ᱞᱮᱠᱷᱟᱱ ᱨᱚᱯᱚᱲ ᱦᱩᱭᱩᱜ-ᱟ᱾
ᱮᱠᱫᱚᱢ ᱮᱠᱫᱚᱢ ᱮᱠᱫᱚᱢ ᱾
ᱚᱭ ᱡᱚᱦᱟᱨ ᱜᱮ ᱜᱚᱢᱠᱮ ᱦᱮᱸ ᱾
ᱡᱚᱦᱟᱨ ᱜᱮ ᱾